ᱦᱮᱸ ᱡᱚᱦᱟᱨ ᱜᱮ ᱾ ᱟᱨ ᱰᱟᱹ ᱱᱤᱭᱟᱹ ᱵᱟᱨ ᱥᱤᱧ ᱢᱟ ᱱᱚᱜᱼᱚᱭ ᱱᱚᱝᱠᱟ ᱾ ᱟᱞᱮ ᱥᱮᱱ ᱢᱟ ᱪᱩᱲᱤᱱ ᱠᱚᱠᱚ ᱚᱰᱳᱠᱚᱜ ᱠᱟᱱᱟ ᱪᱩᱲᱤᱱ ᱥᱚᱠᱲᱟ ᱥᱮᱱ ᱢᱟ ᱾ ᱟᱨ ᱟᱯᱮ ᱥᱮᱱ ᱫᱚ ᱪᱮᱜ ᱞᱮᱠᱟ?
ᱟᱞᱮ ᱥᱮᱱ ᱫᱚ ᱵᱟᱠᱚ ᱩᱰᱳᱠᱚᱜ ᱠᱟᱱᱟ ᱾
ᱚ ᱦᱚᱸ ᱵᱟᱠᱚ ᱚᱰᱳᱠᱚᱜ ᱠᱟᱱᱟ ᱠᱷᱟᱹᱞᱤ ᱵᱚᱛᱚᱨᱟᱱ ᱜᱮ ᱵᱩᱡᱷᱟᱹᱜᱼᱟ ᱚᱱᱟ ᱪᱩᱲᱤᱱ ᱥᱚᱠᱲᱟ ᱥᱮᱱ ᱩᱱᱟᱹᱜ ᱱᱤᱪᱚᱞ ᱟᱹᱭᱠᱟᱹᱣ ᱟᱥᱮ ᱟᱨ ᱪᱮᱫ ᱵᱤᱱ ᱢᱮᱱᱟ ᱾
ᱚ ᱟᱪᱪᱷᱟ ᱡᱚᱦᱟᱜ ᱛᱟᱹᱵᱤᱱ ᱚᱠᱟᱨᱮ?
ᱚᱲᱟᱜ ᱟᱞᱮ ᱫᱚ ᱵᱩᱨᱩ ᱜᱟᱡᱟᱲ ᱫᱚ ᱤᱱᱟᱹᱠᱷᱟᱱ ᱟᱹᱰᱤ ᱵᱚᱛᱚᱨ ᱰᱟᱹᱱ ᱰᱟᱹᱦᱲᱤ ᱠᱚ ᱾ ᱢᱟᱠᱷᱤᱲᱤ ᱠᱚ ᱵᱩᱠᱩᱲᱩ ᱜᱚᱫ ᱵᱤᱱᱟ ᱠᱚ ᱾
ᱚ ᱦᱚᱸ ᱟᱹᱵᱤᱱ ᱟᱹᱵᱤᱱ ᱠᱤ ᱰᱟᱱ ᱵᱤᱱ ᱯᱟᱹᱛᱭᱟᱹᱣ ᱟᱠᱚ ᱠᱟᱱᱟ?
ᱯᱟᱹᱛᱭᱟᱹᱣ ᱦᱩᱭᱩᱜᱼᱟ ᱵᱟᱝᱟ ᱡᱟᱦᱟᱸ ᱞᱮᱠᱟ ᱪᱚᱢᱠᱟᱣ ᱩᱛᱟᱹᱨᱚᱜ ᱟᱢ ᱾ ᱦᱟᱱᱛᱮ ᱡᱷᱟᱲ ᱡᱷᱩᱲᱮ ᱤᱭᱟᱹ ᱟᱠᱟᱫ ᱠᱷᱟᱱ ᱚᱱᱟ ᱚᱠᱟ ᱫᱟᱨᱮ ᱰᱟᱹᱨᱮ ᱦᱤᱞᱟᱹᱣ ᱟᱠᱟᱫ ᱠᱷᱟᱱ ᱵᱷᱩᱴ ᱢᱮᱱᱛᱮ ᱧᱩᱨᱩᱜ-ᱟ ᱰᱟᱹᱨ᱾ ᱟᱨ ᱚᱱᱠᱟ ᱥᱟᱰᱮᱭᱟ ᱤᱠᱷᱟᱹᱱ ᱰᱟᱹᱨ ᱫᱚ ᱵᱟᱭ ᱧᱩᱨ ᱠᱚᱜ-ᱟ᱾ ᱤᱱᱟᱹᱠᱷᱟᱱ ᱯᱟᱹᱛᱭᱟᱹᱣᱚᱜ-ᱟ ᱪᱮᱵᱤᱱ ᱵᱟᱝᱟ ᱢᱟᱥᱮ?
ᱵᱟᱝᱟ ᱱᱚᱣᱟ ᱠᱚᱫᱚ ᱢᱤᱫᱴᱮᱡ ᱢᱚᱱᱮ ᱨᱮᱱᱟᱜ ᱢᱤᱫᱴᱮᱡ ᱵᱚᱛᱚᱨ ᱠᱟᱱᱟ ᱱᱚᱝᱠᱟ ᱫᱚ ᱵᱟᱹᱱᱩᱜ ᱠᱚᱣᱟ᱾ ᱪᱤᱞᱤ ᱦᱚᱸ ᱰᱟᱹᱱ, ᱵᱷᱩᱛ ᱠᱚᱫᱚ᱾
ᱤᱫᱩ ᱢᱟ ᱟᱞᱮ ᱥᱮᱱ ᱢᱟ ᱟᱹᱰᱤ ᱥᱚᱠᱛᱚ ᱠᱚ ᱢᱮᱱᱟ᱾ ᱠᱟᱰᱟ ᱫᱮᱨᱮᱧ ᱠᱚ ᱡᱟᱦᱟᱸ ᱵᱟᱭ ᱚᱰᱚᱠᱚᱜ-ᱟ ᱥᱮ ᱚᱱᱟ ᱱᱤᱪᱳᱞ ᱵᱮᱲᱟ ᱥᱤᱛᱩᱝ, ᱮᱸᱻ ᱥᱤᱛᱩᱝ ᱫᱤᱱ ᱠᱚ ᱚᱱᱟ ᱡᱟᱦᱟᱸ ᱩᱢᱩᱜ ᱠᱚᱵᱤᱱ ᱪᱟᱞᱟᱜ-ᱟ ᱜᱟᱰᱟ ᱰᱷᱤᱯ ᱠᱚᱨᱮ, ᱚᱱᱛᱮ ᱨᱮ ᱟᱞᱮ ᱥᱮᱱ ᱢᱟ ᱠᱟᱰᱟ ᱫᱮᱨᱮᱧ ᱠᱚ ᱚᱰᱚᱠᱚᱜ-ᱟ ᱠᱟᱰᱟ ᱵᱚᱦᱚᱜ ᱚᱱᱟ ᱠᱷᱟᱹᱞᱤ ᱯᱟᱭᱨᱟ ᱵᱟᱲᱟᱭᱟ᱾
ᱧᱮᱞ ᱟᱠᱟᱜ ᱵᱤᱱ ᱥᱮ, ᱧᱮᱞ ᱟᱠᱟᱜ ᱵᱤᱱ ᱥᱮ ᱠᱷᱟᱹᱞᱤ ᱞᱟᱹᱭ ᱜᱮ ᱞᱟᱹᱭᱫᱟᱵᱤᱱ?
ᱵᱟᱝᱟ ᱜᱚᱲᱚᱢ ᱦᱟᱲᱟᱢ ᱛᱮᱠᱚ ᱠᱚ ᱧᱮᱞ ᱟᱠᱟᱜ-ᱟ᱾ ᱪᱮᱫ ᱟᱹᱞᱤᱧ ᱫᱚ ᱟᱹᱞᱤᱧᱟᱜ ᱢᱮᱸᱫ ᱛᱮ ᱵᱟᱹᱞᱤᱧ ᱧᱮᱞ ᱟᱠᱟᱫ ᱨᱮᱦᱚᱸ ᱩᱱᱠᱩ ᱠᱚ ᱧᱮᱞ ᱠᱟᱜ-ᱟ ᱞᱟᱹᱭ ᱟᱠᱚ᱾ ᱟᱹᱰᱤ ᱵᱚᱛᱚᱨᱟᱱᱟ ᱠᱚ᱾
ᱜᱚᱲᱚᱢ ᱦᱟᱲᱟᱢ ᱛᱟᱠᱚᱣᱟᱜ ᱞᱟᱹᱭ, ᱞᱟᱹᱭ ᱛᱮᱵᱤᱱ ᱯᱟᱹᱛᱭᱟᱹᱜ ᱠᱟᱱᱟ ᱟᱹᱵᱤᱱ ᱵᱟᱹᱵᱤᱱ ᱧᱮᱞ ᱠᱟᱛᱮᱫ᱾
ᱟᱫᱚ ᱵᱟᱹᱞᱤᱧ ᱯᱟᱹᱛᱭᱟᱹᱣᱚᱜ-ᱟ᱾ ᱩᱱᱠᱩ ᱥᱟᱞᱟᱜ ᱧᱟᱯᱟᱢ ᱟᱠᱟᱱ ᱠᱷᱟᱱᱮᱢ ᱛᱮᱸᱜᱮᱱ ᱩᱛᱟᱹᱨ ᱢᱮᱭᱟᱭ ᱠᱚ ᱢᱮᱱᱟ᱾
ᱦᱩᱸᱜ-ᱩ, ᱛᱤᱱᱟᱹᱜ ᱫᱷᱟᱹᱵᱤᱡ ᱵᱤᱱ ᱚᱞ ᱯᱟᱲᱦᱟᱣ ᱠᱟᱜ-ᱟ?
ᱚᱞ ᱯᱟᱲᱦᱟᱣ ᱫᱚ ᱞᱟᱯᱷᱟᱝ ᱥᱮᱪᱮᱫ ᱜᱮ᱾ ᱮᱱ ᱨᱮᱦᱚᱸ ᱱᱚᱣᱟ ᱠᱚᱨᱮ ᱯᱟᱹᱛᱭᱟᱹᱣ ᱟᱹᱰᱤ ᱵᱟᱹᱲᱛᱤ ᱜᱮ ᱢᱮᱱᱟᱜ-ᱟ ᱟᱹᱞᱤᱧᱟᱜ ᱢᱟ᱾
ᱩᱱᱟᱹᱜ ᱚᱞ ᱯᱟᱲᱦᱟᱣ ᱠᱟᱛᱮᱜ ᱦᱚᱸ ᱱᱚᱣᱟ ᱠᱚᱨᱮ ᱵᱤᱱ ᱯᱟᱹᱛᱭᱟᱹᱜ ᱠᱟᱱᱟ?
ᱦᱳᱭ ᱚᱱᱮ ᱚᱱᱠᱟ᱾ ᱡᱟᱦᱟᱸ ᱠᱚ ᱢᱮᱱᱟ ᱠᱟᱰᱟ ᱫᱮᱨᱮᱧ ᱡᱟᱦᱟᱸᱭᱮ ᱧᱮᱞ ᱠᱟᱜ-ᱟ ᱥᱮ ᱩᱱᱤ ᱫᱚ ᱫᱟᱜ ᱵᱷᱤᱛᱨᱤ ᱛᱮ ᱥᱤᱠᱲᱤᱭ ᱪᱟᱯᱟᱫ ᱟᱭᱟ, ᱤᱱᱟᱹᱠᱷᱟᱱ ᱠᱟᱴᱟᱨᱮ ᱥᱤᱠᱲᱤ ᱜᱚᱫ ᱠᱟᱢᱟ᱾ ᱥᱤᱠᱞᱤ ᱟᱛᱮ ᱵᱟᱹᱭ ᱵᱟᱹᱭ ᱛᱮ, ᱵᱟᱹᱭ ᱵᱟᱹᱭ ᱛᱮ ᱟᱨ ᱤᱫᱤ ᱢᱮᱭᱟ᱾ ᱵᱟᱢ ᱴᱷᱤᱠᱟᱹ ᱫᱟᱲᱮᱭᱟᱜ-ᱟ ᱛᱤᱱ ᱨᱮ ᱛᱟᱭᱚᱢ ᱫᱚᱢ ᱟᱫ ᱩᱛᱟᱹᱨᱚᱜ ᱛᱮᱸᱜᱮᱱ ᱜᱚᱫ
ᱩᱸ-ᱦᱩᱸᱜ, ᱚᱠᱟᱨᱮ ᱥᱤᱠᱲᱤ ᱫᱚ ᱚᱠᱟᱨᱮ ᱦᱮᱱᱟᱜ-ᱟ ᱜᱟᱹᱰᱤᱭᱟᱨᱮ?
ᱦᱳᱭ ᱜᱟᱹᱰᱭᱟᱹ ᱨᱮᱜᱮ ᱚᱱᱟ ᱡᱟᱦᱟᱸ ᱟᱹᱻ ᱡᱟᱦᱟᱸ ᱜᱟᱹᱰᱭᱟᱹ ᱨᱮ ᱱᱟᱜ ᱩᱱᱤ ᱤᱭᱟᱹ ᱠᱟᱰᱟ ᱫᱮᱨᱮᱧ ᱵᱟᱭ ᱚᱰᱚᱠᱚᱜ-ᱟ ᱚᱱᱮ ᱚᱱᱟᱜᱮ᱾ ᱠᱟᱰᱟ ᱫᱮᱨᱮᱧ ᱡᱟᱦᱟᱸᱭᱮ ᱧᱮᱞ ᱧᱟᱢ ᱠᱮᱜᱼᱟ ᱤᱱᱟᱹᱠᱷᱟᱱ ᱩᱱᱤ ᱫᱚ ᱮᱹᱻ ᱤᱧᱮᱢ ᱧᱮᱞᱧᱟᱢ ᱤᱧ ᱠᱷᱟᱱ ᱦᱩᱱᱟᱹᱝ ᱤᱧ ᱠᱟᱰᱟ ᱫᱮᱨᱮᱧ ᱠᱟᱱ ᱠᱷᱟᱱ ᱤᱧ ᱫᱚ ᱥᱤᱠᱲᱤᱧ ᱪᱟᱯᱟᱫ ᱟᱢᱟ ᱟᱢᱟᱜ ᱠᱟᱴᱟ ᱨᱮ᱾ ᱤᱱᱟᱹ ᱠᱷᱟᱱ ᱤᱱᱟᱹ ᱠᱷᱟᱱ ᱥᱤᱠᱲᱤᱭᱟᱛᱮᱫ ᱛᱟᱭᱚᱢ ᱫᱚ ᱵᱷᱤᱛᱨᱟᱹᱧ ᱚᱨ ᱠᱷᱟᱹᱲ ᱢᱮᱭᱟ ᱚᱱᱮ ᱚᱱᱠᱟ᱾
ᱟᱢ ᱪᱤᱠᱟᱹᱛᱮᱢ ᱴᱷᱤᱠᱟᱹᱭᱟ ᱤᱧ ᱚᱸᱰᱮᱧ ᱪᱟᱞᱟᱣ ᱠᱟᱱᱟ ᱢᱮᱱᱛᱮ?
ᱟᱫᱚ ᱩᱱᱤ ᱫᱚ ᱡᱚᱛᱚ ᱫᱤᱱ ᱫᱚ ᱵᱟᱭ ᱚᱰᱚᱠᱚᱜ-ᱟ᱾ ᱩᱱᱤ ᱫᱚ ᱚᱠᱟ ᱦᱤᱞᱳᱜ ᱪᱚᱭ ᱚᱰᱚᱠᱚᱜ ᱚᱠᱟ ᱦᱤᱞᱳᱜ ᱠᱚ ᱪᱚᱭ ᱚᱰᱚᱠᱚᱜ-ᱟ ᱚᱱᱟ ᱢᱟ ᱚᱠᱚᱭ ᱦᱚᱸ ᱵᱟᱝᱠᱚ ᱵᱟᱲᱟᱭᱟ᱾
ᱚ ᱦᱚᱸ, ᱟᱹᱵᱤᱱ ᱧᱮᱞ ᱟᱠᱟᱜ ᱠᱚᱣᱟ ᱵᱤᱱ?
ᱟᱹᱞᱤᱧ ᱫᱚ ᱵᱟᱹᱞᱤᱧ ᱧᱮᱞ ᱟᱠᱟᱫ ᱠᱚᱣᱟ ᱜᱚᱲᱚᱢ ᱦᱟᱲᱟᱢ ᱛᱟᱠᱚ ᱠᱚ ᱞᱟᱹᱭᱟ᱾
ᱛᱚ ᱯᱟᱹᱛᱤᱭᱟᱜ ᱠᱟᱱᱟ ᱵᱤᱱ ᱪᱮᱫᱟ?
ᱦᱮᱸ ᱯᱟᱹᱛᱤᱭᱟᱹᱜ ᱠᱟᱱᱟᱞᱤᱧ ᱚᱱᱟ ᱥᱩᱢᱩᱝ ᱢᱟ ᱵᱟᱝᱟ ᱟᱨᱦᱚᱸ ᱚᱱᱛᱮ ᱨᱮ ᱪᱩᱲᱤᱱ ᱥᱚᱠᱲᱟ ᱠᱚᱥᱮᱱ ᱟ ᱪᱩᱲᱤᱱ ᱠᱚ ᱪᱷᱮᱢᱮᱠ ᱪᱷᱮᱢᱮᱠ ᱠᱚ ᱮᱱᱮᱡᱟ ᱟ, ᱩᱱᱠᱩᱣᱟᱜ ᱥᱟᱰᱮ ᱦᱚᱸᱵᱤᱱ ᱟᱸᱡᱚᱢ ᱟᱠᱟᱫ ᱠᱷᱟᱱ ᱢᱩᱦᱱᱤ ᱜᱚᱫ ᱠᱟᱹᱵᱤᱱᱟ ᱠᱚ ᱢᱤᱫ ᱫᱷᱟᱹᱣ ᱨᱮᱜᱮ᱾ ᱛᱟᱭᱚᱢ ᱫᱚ ᱫᱤᱱ ᱠᱚ ᱦᱚᱦᱚᱣ ᱟᱹᱵᱤᱱᱟ,
ᱱᱚᱣᱟ ᱠᱚᱫᱚ ᱠᱟᱹᱦᱱᱤ ᱠᱟᱱᱟ ᱥᱮ?
ᱟᱹᱞᱤᱧ ᱢᱟ ᱥᱟᱹᱨᱤ ᱜᱮᱠᱚ ᱞᱟᱹᱭ ᱟᱠᱟᱣ ᱞᱤᱧᱟ᱾ ᱟᱞᱮ ᱟᱛᱩᱨ ᱱᱤᱡ ᱢᱮᱜᱴᱟᱝ ᱚᱱᱠᱟ ᱜᱮᱠᱚ ᱤᱫᱤ ᱜᱚᱫ ᱠᱟᱫᱮᱭᱟ ᱛᱟᱦᱮᱱ,
ᱤᱫᱤ ᱡᱚᱦᱚᱜ ᱟᱹᱵᱤᱱ ᱵᱤᱱ ᱧᱮᱞ ᱞᱮᱜ ᱠᱚᱣᱟ ᱧᱮᱞ ᱞᱮᱫᱮᱭᱟ?
ᱵᱟᱝᱟ ᱜᱚᱲᱚᱢ ᱵᱩᱲᱦᱤ ᱛᱮᱠᱚ ᱠᱚ ᱞᱟᱹᱭᱟ᱾
ᱚᱸ ᱞᱟᱹᱭ ᱛᱮ ᱵᱤᱱ ᱯᱟᱹᱛᱤᱭᱟᱜ ᱠᱟᱱ ᱫᱚ,
ᱟᱫᱚ ᱵᱟᱹᱞᱤᱧ ᱯᱟᱹᱛᱭᱟᱹᱜ-ᱟ ᱚᱱᱟ ᱢᱤᱜ ᱫᱤᱱ ᱪᱷᱮᱢᱮᱠ ᱪᱷᱮᱢᱮᱠ ᱚᱱᱟ ᱩᱱᱟᱹᱜ ᱪᱮᱨᱦᱟ ᱠᱚ ᱮᱱᱮᱡᱟ ᱠᱷᱟᱹᱞᱤ ᱢᱩᱦᱱᱤ ᱜᱚᱫ ᱛᱟᱹᱵᱤᱱᱟᱠᱚ ᱩᱱᱟᱹᱜ ᱵᱚᱸᱜᱟ ᱠᱩᱲᱤ ᱢᱚᱦᱚᱨ ᱢᱩᱴᱷᱟᱹᱱ ᱛᱟᱠᱚ, ᱦᱩᱰᱤᱧ ᱜᱮᱥᱮ ᱠᱚ ᱦᱩᱰᱤᱧᱟ,
ᱵᱚᱸᱜᱟ ᱠᱚᱫᱚ ᱪᱮᱞᱮ ᱦᱚᱸ ᱵᱟᱹᱪᱩᱜ ᱠᱚᱣᱟ ᱠᱷᱟᱹᱞᱤ ᱟᱵᱚ ᱞᱟᱹᱭ ᱛᱮᱠᱚ ᱵᱚᱛᱚᱨ ᱦᱚᱪᱚᱭᱮᱜ ᱵᱚᱱᱟ᱾
ᱵᱟᱝᱟ ᱢᱮᱱᱟᱜ ᱠᱚᱜᱮᱭᱟ ᱛᱤᱱᱟᱹᱜ ᱟᱹᱵᱤᱱ ᱵᱤᱱ ᱵᱚᱛᱚᱨ ᱩᱛᱟᱹᱨᱚᱜ-ᱟ ᱧᱮᱞ ᱟᱠᱟᱫ ᱠᱚ ᱠᱷᱟᱱ ᱵᱤᱱ
ᱟᱞᱮᱥᱮᱫ ᱢᱟ ᱵᱟᱹᱱᱩᱜ ᱠᱚᱣᱟ,
ᱚ ᱟᱯᱮᱥᱱ ᱚᱱᱠᱟ ᱱᱤᱪᱚᱞ ᱡᱟᱭᱜᱟ ᱵᱟᱹᱱᱩᱜ-ᱟ ᱯᱟᱞᱮ
ᱵᱟᱝᱟ ᱢᱮᱱᱟᱜ-ᱟ
ᱚᱱᱟ ᱜᱟᱹᱰᱤ ᱥᱟᱰᱮ ᱵᱷᱩᱝᱵᱷᱩᱝ ᱚᱱᱠᱟᱛᱮ ᱪᱮ ᱚᱸᱰᱮ ᱠᱚ ᱛᱟᱦᱮᱱᱟ ᱩᱱᱠᱩ ᱵᱚᱸᱜᱟ
ᱟᱞᱮᱥᱮᱫ ᱫᱚ ᱵᱟᱹᱱᱩᱜ ᱠᱚᱣᱟ ᱪᱤᱞᱤ ᱵᱷᱩᱛ ᱠᱚᱦᱚᱸ ᱵᱟᱞᱮ ᱯᱟᱹᱛᱭᱟᱹᱣ ᱠᱚᱣᱟ ᱪᱩᱲᱤᱱ ᱠᱚᱦᱚᱸ ᱵᱟᱝᱟ ᱰᱟᱹᱱ ᱠᱚᱦᱚᱸ ᱵᱟᱝᱟ
ᱮᱸ ᱦᱮᱸ ᱩᱱᱟᱹᱜ ᱥᱚᱠᱛᱚ ᱟᱞᱮ ᱥᱮᱱ ᱢᱟ, ᱟᱹᱵᱤᱱ ᱵᱤᱱ ᱫᱟᱬᱟ ᱟᱠᱟᱫ ᱠᱷᱟᱱ ᱠᱷᱟᱹᱞᱤ ᱧᱩᱛᱚᱜ ᱟᱭ ᱥᱮ ᱵᱟᱝᱟ ᱚᱱᱠᱟ ᱛᱮᱵᱤᱱ ᱯᱟᱨᱚᱢᱚᱜ ᱠᱷᱟᱱ ᱚᱸᱰᱮ ᱛᱟᱭᱚᱢ ᱟᱸ ᱪᱷᱮᱢᱮᱠ ᱪᱷᱷᱤᱢᱮᱠ ᱥᱟᱰᱮ ᱟᱸᱡᱚᱢᱚᱜ-ᱟ ᱚᱱᱟ ᱵᱟᱲᱮ ᱵᱩ ᱴᱟᱹ ᱨᱮ ᱥᱮ ᱟᱞᱮ ᱟᱹᱛᱩ ᱵᱟᱦᱨᱮ ᱨᱮ ᱡᱟᱦᱟᱸ ᱢᱮᱱᱟᱜ-ᱟ, ᱚᱸᱰᱮ ᱠᱚ ᱰᱷᱤᱞᱣᱟᱹᱝ ᱚᱜ-ᱟ ᱠᱚ ᱵᱟᱲᱮ ᱞᱚᱲᱮ ᱛᱮ᱾
ᱩᱸ ᱦᱩᱸ ᱧᱮᱞ ᱟᱵᱤᱱ ᱢᱟ ᱵᱟᱵᱤᱱ ᱧᱮᱞ ᱟᱠᱟᱫ ᱠᱚᱣᱟ ᱵᱟᱹᱵᱤᱱ ᱵᱟᱰᱟᱭ ᱟᱠᱟᱫ ᱮᱱᱠᱷᱟᱱ ᱪᱤᱠᱟᱛᱮ ᱞᱟᱹᱭᱮᱜ-ᱟ ᱵᱤᱱ ᱢᱤᱫ ᱦᱚᱲ ᱟᱨ ᱢᱤᱫ ᱦᱚᱲ ᱴᱷᱮᱱ ᱚᱱᱟ ᱟᱸᱡᱚᱢ ᱦᱟᱛᱮᱫ ᱯᱟᱹᱛᱭᱟᱹᱜ ᱠᱟᱱᱟ ᱵᱤᱱ ᱚᱱᱟ ᱦᱚᱸ ᱩᱱᱟᱹᱜ ᱚᱞ ᱯᱟᱲᱦᱟᱣ ᱠᱟᱛᱮ
ᱦᱩᱸ ᱟᱫᱚ ᱟᱹᱵᱤᱱ ᱧᱮᱞ ᱠᱚ ᱟᱞᱮ ᱟᱹᱛᱩ ᱥᱮᱱ ᱫᱟᱬᱟᱱ ᱦᱤᱡᱩᱜ ᱵᱤᱱ ᱥᱮ ᱱᱦᱟᱜ ᱫᱮᱠᱷᱟᱣ ᱟᱵᱤᱱᱟᱞᱤᱧ᱾
ᱦᱮ ᱤᱧ ᱫᱚ ᱵᱟᱹᱧ ᱪᱟᱞᱟᱜ-ᱟ ᱟᱹᱛᱩ ᱠᱚ ᱫᱟᱬᱟᱱ ᱫᱚ
ᱦᱳᱭ ᱧᱮᱞ ᱠᱚᱵᱤᱱ ᱥᱮ ᱱᱦᱟᱜ ᱟᱨᱦᱚᱸ ᱚᱱᱟ ᱢᱟ ᱪᱮᱫ ᱦᱚᱸ ᱵᱟᱝᱟ ᱛᱟᱭᱚᱢ ᱰᱟᱹᱱ ᱠᱚᱢᱟ ᱠᱟᱠᱲᱟ ᱠᱚ ᱨᱚᱴᱮ ᱠᱚ ᱩᱱᱠᱩ ᱠᱚᱠᱚ ᱡᱚᱢ ᱠᱚᱣᱟ ᱡᱤᱣᱮᱫ ᱛᱮᱜᱮ᱾
ᱩᱸ ᱦᱩᱜ ᱤᱧ ᱢᱟᱲᱟᱝ ᱤᱧ ᱟᱸᱡᱚᱢ ᱞᱟᱜ-ᱟ ᱱᱚᱠᱟ ᱵᱩᱭ ᱠᱚᱨᱮ ᱯᱟᱲᱦᱟᱣ ᱞᱮᱜ ᱤᱧ, ᱮᱠᱷᱟᱱ ᱟᱹᱵᱤᱱ ᱞᱟᱹᱭᱮᱜ-ᱟ ᱵᱤᱱ ᱚᱝᱠᱟ ᱟᱸᱡᱚᱢ ᱠᱟ ᱛᱚ ᱞᱟᱸᱫᱟ ᱥᱟᱱᱟ ᱠᱟᱱᱟ᱾
ᱵᱟᱝᱼᱟ ᱞᱟᱸᱫᱟ ᱥᱟᱱᱟ ᱨᱮᱱᱟᱜ ᱠᱟᱛᱷᱟ ᱫᱚ ᱵᱟᱝᱟ ᱱᱚᱣᱟ ᱫᱚ ᱟᱹᱰᱤ ᱥᱤᱨᱤᱭᱟᱹᱥ ᱠᱟᱛᱷᱟ ᱠᱟᱱᱟ᱾
ᱦᱩᱸ ᱦᱩᱸ᱾
ᱦᱩᱸ᱾
ᱵᱮᱥ ᱜᱮᱛᱚ ᱦᱮᱸ ᱦᱮᱸ ᱦᱮᱸ ᱵᱚᱸᱜᱟ ᱠᱚ᱾
ᱵᱚᱸᱜᱟ ᱠᱚ ᱟᱹᱰᱤ ᱥᱚᱠᱛᱚ ᱠᱚ ᱫᱟᱬᱟᱱᱟ ᱟᱞᱮ ᱟᱛᱳ ᱨᱮᱫᱚ᱾ ᱟᱨᱦᱚᱸ ᱚᱱᱟ ᱥᱩᱢᱩᱝ ᱢᱟ ᱵᱟᱝᱟ ᱮᱸᱜ ᱚᱱᱠᱟ ᱱᱚᱝᱠᱟ ᱪᱮᱴᱨᱟ ᱛᱟᱹᱨᱩᱵ ᱠᱚᱦᱚᱸ ᱩᱱᱠᱩ ᱦᱚᱸ, ᱚ, ᱛᱟᱞᱟᱨᱮ ᱛᱟᱞᱟᱨᱮ ᱧᱤᱫᱟᱹ ᱟ᱾ ᱚᱱᱟ ᱪᱮᱛᱟᱱ ᱠᱷᱚᱱᱟᱜ ᱞᱟᱛᱟᱨ ᱠᱚ ᱟᱬᱜᱚᱱᱟᱠᱚ,
ᱦᱩᱸ ᱦᱩᱸ,
ᱩᱱᱠᱩ ᱡᱟᱦᱟᱸ ᱵᱟᱹᱜᱷᱩᱫ ᱠᱚ ᱢᱮᱛᱟ ᱠᱚᱣᱟ ᱱᱟᱦᱟᱜ᱾
ᱦᱮᱸ ᱦᱮᱸ ᱦᱮᱸ ᱚ ᱦᱳ, ᱮᱠᱷᱚᱱᱳ ᱟᱹᱰᱤ ᱦᱟᱦᱟᱲᱟ ᱠᱟᱛᱷᱟ᱾
ᱦᱳᱭ ᱦᱟᱦᱟᱲᱟᱜ ᱠᱟᱛᱷᱟ ᱠᱷᱟᱱ,
ᱦᱟᱸ᱾ ᱟᱞᱮ ᱚᱲᱟᱜ ᱠᱚᱨᱮ ᱫᱚ ᱵᱟᱠᱚ ᱯᱟᱹᱛᱭᱟᱹᱣ ᱠᱚᱣᱟ ᱠᱚ ᱱᱩᱠᱩ ᱪᱤᱞᱤ ᱵᱚᱸᱜᱟ ᱠᱚ ᱵᱟᱹᱱᱩᱜ ᱠᱚᱣᱟ ᱞᱮᱭᱟᱠᱚ᱾ ᱟᱹᱛᱩ ᱠᱚᱨᱮ ᱦᱚᱸ ᱵᱟᱠᱚ ᱯᱟᱹᱭᱛᱟᱣ ᱟᱠᱚᱭᱟ᱾
ᱢᱟᱢᱟ ᱚᱲᱟᱜ ᱠᱚ ᱥᱮᱱ ᱤᱧ ᱪᱟᱞᱟᱜ ᱠᱷᱟᱱ ᱫᱚ ᱚᱱᱛᱮ ᱫᱚ ᱞᱟᱹᱭᱟᱠᱚ ᱦᱟᱸᱜ ᱢᱮᱱᱟᱜ ᱠᱚᱣᱟ ᱪᱩᱲᱤᱝ ᱠᱚ ᱢᱮᱱᱟᱜ ᱠᱚᱣᱟ ᱰᱟᱹᱱ ᱠᱚ ᱢᱮᱱᱟᱜ ᱠᱚᱣᱟ᱾ ᱠᱚᱣᱟ ᱟᱨ ᱩᱱᱠᱩ ᱦᱩᱰᱤᱧ ᱦᱩᱰᱤᱧ ᱠᱚ ᱪᱤᱞᱤ ᱵᱷᱩᱛ ᱠᱚ ᱢᱮᱛᱟ ᱠᱚᱣᱟ ᱠᱤᱥᱟᱹᱬ ᱵᱚᱸᱜᱟ ᱠᱚ ᱢᱮᱛᱟ ᱠᱚᱣᱟ᱾
ᱚᱱᱠᱟᱦᱚᱸ ᱞᱟᱹᱭᱟ ᱟᱠᱚ ᱢᱟᱢᱚ ᱠ ᱚᱲᱟᱜ ᱨᱮ ᱩᱱᱠᱩ, ᱠᱤᱥᱟᱹᱬ ᱵᱚᱸᱜᱟ ᱫᱚ ᱦᱩᱲᱩ ᱠᱚ ᱠᱩᱢᱩᱲᱩᱭᱟᱠᱚ ᱢᱤᱫᱴᱮᱡ ᱵᱟᱨᱭᱟ ᱦᱩᱲᱩ ᱤᱫᱤᱭᱟᱭ, ᱵᱟᱨᱭᱟ ᱦᱩᱲᱩ ᱫᱚ ᱟᱢᱟᱜ ᱚᱲᱟᱜ ᱠᱷᱚᱱᱤᱧ ᱤᱫᱤᱭ ᱠᱷᱟᱱ ᱫᱚ ᱟᱢ ᱫᱚᱢ ᱨᱮᱸᱜᱮᱡᱚᱜᱼᱟ᱾ ᱟᱨ ᱡᱟᱦᱟᱸᱭ ᱚᱲᱟᱜ ᱛᱮᱭ ᱪᱟᱞᱟᱜᱼᱟ ᱩᱱᱤ ᱫᱚ ᱠᱤᱥᱟᱹᱬᱚᱜ-ᱟᱭ ᱚᱱᱮ ᱚᱱᱠᱟ ᱠᱚ ᱞᱟᱹᱭᱟ ᱟᱫᱚ᱾ ᱟᱫᱚ ᱚᱱᱟ ᱫᱚ ᱞᱟᱹᱭ ᱟᱸᱡᱚᱢ ᱠᱟᱛᱷᱟ᱾ ᱟᱫᱚ ᱤᱧ ᱦᱚᱸ ᱦᱟᱜ ᱵᱟᱲᱟᱭᱟᱹᱧ ᱵᱮᱥ ᱴᱷᱤᱠ ᱦᱚᱸ ᱵᱟᱹᱧ ᱵᱟᱲᱟᱭ ᱟᱠᱟᱫᱼᱟ ᱥᱮ? ᱪᱮᱫ ᱮᱢ ᱞᱟᱹᱭᱟ ᱚᱸᱰᱮ ᱫᱚ, ᱦᱚᱭ ᱢᱮᱱᱟᱜ ᱠᱚᱣᱟ ᱵᱷᱩᱛ ᱠᱚᱭ ᱟᱹᱰᱤ ᱥᱚᱠᱛᱚ ᱠᱚ ᱯᱟᱹᱛᱭᱟᱹᱜᱼᱟ ᱩᱱᱠᱩ ᱦᱚᱲ ᱫᱚ, ᱱᱚᱣᱟ ᱠᱚᱛᱷᱟ ᱠᱚᱫᱚ ᱥᱟᱭᱮᱱᱥ ᱡᱟᱦᱟᱸ ᱛᱤᱱᱟᱹᱜ ᱵᱟᱠᱚ ᱯᱟᱹᱛᱭᱟᱹᱜᱼᱟ᱾ ᱚᱱᱟ ᱠᱷᱚᱱ ᱵᱟᱲᱛᱤ ᱫᱚ ᱱᱚᱣᱟ ᱵᱩᱫ ᱵᱚᱸᱜᱟ ᱵᱩᱨᱩ ᱰᱟᱹᱱ ᱡᱩᱜᱤᱱ ᱱᱚᱣᱟ ᱠᱚᱫᱚ, ᱥᱚᱠᱛᱚ ᱠᱚ ᱯᱟᱹᱛᱭᱟᱜ ᱟᱠᱚ᱾ ᱟᱨ ᱫᱤᱱ ᱜᱮ ᱥᱩᱱᱩᱢ ᱧᱮᱧᱮᱞ ᱠᱚ ᱪᱟᱞᱟᱜ ᱟᱠᱚ ᱪᱮᱫ ᱪᱤᱠᱟᱹ ᱠᱟᱱᱟ ᱦᱟᱯᱮ ᱯᱟᱞᱮ ᱚᱲᱟᱜ ᱨᱮ, ᱚᱠᱟ ᱠᱟᱱᱟ ᱯᱟᱞᱮ ᱦᱟᱱᱠᱟ ᱠᱟᱱᱟ ᱚᱱᱮ ᱚᱱᱚᱠᱟ᱾
ᱦᱳᱭ ᱦᱚᱸ ᱟᱞᱮ ᱥᱮᱱ ᱦᱚᱸ ᱟᱞᱮ ᱥᱮᱱ ᱵᱟᱹᱦᱩᱫ ᱠᱚ ᱟᱹᱰᱤ ᱥᱚᱠᱛᱚ ᱠᱚ ᱫᱟᱬᱟᱱᱟ ᱥᱟᱢᱟᱝ ᱫᱟᱯᱨᱟᱢ ᱠᱟᱱ ᱠᱷᱟᱱᱮ ᱢᱤᱫ ᱦᱚᱲᱮ ᱨᱩᱣᱟᱹ ᱩᱛᱟᱹᱨᱚᱜᱼᱟ᱾ ᱚᱱᱮ ᱚᱱᱟᱛᱮ ᱥᱩᱱᱩᱢ ᱧᱮᱞ ᱫᱚ ᱡᱟᱣ ᱜᱮᱠᱚ ᱪᱟᱞᱟᱜᱼᱟ᱾
ᱟᱫᱚ ᱵᱚᱛᱚᱨ ᱞᱮᱠᱷᱟᱱ ᱢᱟ ᱫᱚ ᱦᱚᱯᱛᱮ ᱜᱮᱢ ᱵᱚᱛᱚᱨᱚᱜ ᱠᱷᱟᱱ ᱫᱚ ᱨᱩᱣᱟᱹ ᱫᱚ ᱦᱤᱡᱩᱜ ᱜᱮᱭᱟ ᱟᱫᱚ ᱚᱱᱟ ᱨᱮᱱᱟᱜ ᱦᱚᱸ, ᱥᱩᱱᱩᱢ ᱧᱮᱞ ᱨᱮᱭᱟᱜ ᱪᱮᱫ ᱫᱚᱨᱠᱟᱨ? ᱚᱱᱟ ᱠᱚᱫᱚ ᱟᱹᱰᱤ ᱵᱟᱡᱮ ᱠᱟᱛᱷᱟ ᱠᱟᱱᱟ᱾
ᱦᱳᱭ ᱟᱹᱵᱤᱱ ᱵᱟᱡᱮ ᱠᱟᱛᱷᱟ ᱵᱤᱱ ᱢᱚᱱᱮᱭᱮᱫ ᱠᱷᱟᱱ ᱚᱱᱟ ᱦᱚᱸ ᱵᱟᱹᱞᱤᱧ ᱢᱮᱱ ᱫᱟᱲᱮᱭᱟᱜᱼᱟ ᱮ ᱠᱷᱟᱱ ᱠᱤᱸᱥᱟᱹᱬ ᱵᱚᱸᱜᱟ ᱢᱤᱢᱤᱫᱴᱟᱝ ᱦᱩᱲᱩᱭ ᱜᱚᱜ ᱤᱫᱤ ᱭᱟᱠᱟᱫ ᱠᱷᱟᱱ ᱛᱟᱭᱚᱢ ᱫᱚ ᱨᱮᱸᱜᱮᱡ ᱩᱛᱟᱹᱨᱟ᱾ ᱟᱨᱦᱚᱸ ᱵᱟᱝᱼᱠᱚ ᱢᱮᱱᱟ ᱥᱮ ᱯᱟᱨᱣᱟ ᱡᱟᱦᱟᱸᱭ ᱚᱲᱟᱜ ᱨᱮᱠᱚ ᱵᱟᱥᱟᱜ ᱠᱟᱱᱟ ᱦᱳᱭ ᱰᱮᱨᱟᱜ ᱠᱟᱱᱟ ᱠᱚ ᱩᱱᱠᱩ ᱫᱚᱠᱚ ᱠᱤᱥᱟᱹᱬᱚᱜ ᱜᱮᱭᱟ ᱟᱨ ᱮᱴᱟᱜ ᱠᱚᱫᱚ ᱡᱟᱦᱟᱸᱭᱮ ᱨᱮᱸᱜᱮᱡ ᱜᱮᱭᱟ ᱩᱱᱤ ᱚᱲᱟᱜ ᱨᱮᱫᱚ ᱯᱟᱨᱣᱟ ᱫᱚ ᱵᱟᱠᱚ ᱵᱟᱥᱟᱜᱼᱟ ᱛᱤᱥ ᱦᱚᱸ ᱚᱱᱠᱟ ᱠᱚ ᱢᱮᱱᱟ ᱟᱹᱵᱤᱱ ᱵᱤᱱ ᱟᱸᱡᱚᱢ ᱟᱠᱟᱜᱼᱟ ᱪᱮᱫ ᱱᱚᱣᱟ᱾
ᱵᱟᱝᱼᱟ ᱵᱟᱝᱼᱟ ᱤᱧ ᱫᱚ ᱵᱟᱹᱧ ᱟᱸᱡᱚᱢ ᱟᱠᱟᱫᱼᱟ ᱱᱚᱣᱟ ᱫᱚ᱾
ᱚᱻ ᱱᱚᱣᱟ ᱢᱮᱱ ᱟᱠᱚ ᱠᱤᱥᱟᱹᱬ ᱚᱲᱟᱜ ᱨᱮᱜᱮ ᱯᱟᱨᱣᱟ ᱫᱚᱠᱚ ᱰᱮᱨᱟᱜᱼᱟ ᱚᱱᱮ ᱚᱱᱠᱟ᱾
ᱟᱠᱩ ᱯᱟᱨᱣᱟᱫ ᱫᱚ ᱠᱤᱪᱷᱩ ᱯᱟᱨᱣᱟ ᱫᱚ ᱛᱟᱦᱮᱱ ᱚᱲᱟᱜ ᱨᱮᱠᱚ ᱛᱟᱦᱮᱱᱟ ᱠᱤᱪᱷᱩ ᱫᱚ ᱵᱤᱨ ᱠᱚᱨᱮ ᱦᱚᱸᱠᱚ ᱛᱟᱦᱮᱱ ᱜᱮᱭᱟ ᱛᱩᱠᱟᱹᱭ ᱜᱮᱭᱟ᱾ ᱠᱚ ᱦᱮᱸ ᱟᱫᱚ ᱚᱰᱮ ᱦᱚ ᱚᱲᱟᱜ ᱦᱚᱲ ᱠᱟᱹᱴᱤᱡ ᱯᱟᱹᱛᱭᱟᱹᱣ ᱩᱱᱠᱩ ᱯᱟᱹᱛᱭᱟᱹᱣ ᱧᱚᱜ ᱟᱠᱚᱣᱟ ᱯᱟᱨᱣᱟ ᱠᱷᱟᱱ ᱫᱚ ᱦᱤᱡᱩᱜ ᱟᱠᱚ ᱚᱲᱟᱜ᱾ ᱛᱮ, ᱟᱫᱚ ᱵᱟᱢ ᱫᱟᱞ ᱵᱟᱲᱟᱭ ᱠᱷᱟᱱ ᱫᱚ ᱵᱟᱢ ᱞᱟᱜᱟᱣ ᱵᱟᱲᱟᱭ ᱠᱷᱟᱱ ᱫᱚ ᱟᱫᱚ ᱵᱟᱹᱭ ᱵᱟᱹᱭᱛᱮ ᱛᱟᱦᱮᱱᱟ ᱟᱨ ᱚᱸᱰᱮ ᱛᱟᱦᱮᱭᱮᱱ ᱠᱷᱟᱱ ᱫᱚ ᱢᱤᱫ ᱴᱟᱜ ᱵᱟᱨᱭᱟ ᱴᱩᱠᱩᱡ ᱮᱢ ᱟᱠᱟ ᱠᱮᱭᱟ ᱟᱫᱚ ᱵᱟᱹᱭ ᱵᱟᱹᱭᱛᱮ ᱚᱱᱟ ᱴᱩᱠᱩᱡ ᱨᱮ ᱛᱟᱦᱮᱸᱭᱮᱱᱟ᱾ ᱚᱸᱰᱮ ᱦᱚᱯᱚᱱ ᱠᱮᱫ ᱠᱚᱣᱟᱭ ᱧᱮᱞ ᱠᱮᱫ ᱠᱚᱣᱟᱢ ᱟᱨᱚ ᱯᱟᱨᱣᱟ ᱠᱚ ᱦᱩᱭᱩᱜ ᱠᱟᱱᱟ ᱟᱨᱚ ᱵᱟᱨᱭᱟ ᱯᱮ ᱴᱩᱠᱩᱡ ᱮᱢ ᱟᱠᱟ ᱠᱮᱜᱼᱟ᱾ ᱮᱱᱠᱷᱟᱱ ᱫᱚ ᱚᱱᱠᱟ ᱚᱱᱠᱟᱛᱮ ᱟᱫᱚ ᱦᱤᱡᱩᱜ ᱟᱠᱚ᱾ ᱢᱟᱱᱮ ᱯᱩᱭᱞᱩ ᱫᱚ ᱡᱚ ᱟᱹᱰᱤ ᱜᱟᱱ ᱵᱟᱠᱚ ᱦᱩᱭᱩᱜᱼᱟ ᱯᱩᱭᱞᱩ ᱫᱚ ᱢᱤᱫ ᱴᱤᱡ ᱦᱤᱡᱩᱜᱼᱟᱭ ᱵᱟᱨᱭᱟ ᱦᱤᱡᱩᱜᱼᱟᱭ ᱯᱮᱭᱟ ᱵᱟᱹᱭ ᱵᱟᱹᱭᱛᱮ ᱦᱤᱡᱩᱜ ᱟᱠᱚ ᱟᱫᱚ ᱢᱤᱫ ᱚᱲᱟᱜ ᱯᱮᱨᱮᱡ᱾ ᱚᱱᱰᱮ ᱠᱤᱪᱷᱩ ᱜᱟᱱ ᱦᱚᱲ ᱢᱮᱱᱟᱜ ᱠᱚᱣᱟ ᱟᱨᱚ ᱚᱸᱰᱮ ᱠᱷᱚ ᱱᱟᱜ ᱜᱮ ᱤᱫᱤ ᱠᱟᱛᱮᱜ ᱡᱚᱢ ᱠᱚᱣᱟ ᱠᱚ᱾ ᱩᱱᱠᱩ ᱧᱤᱫᱟᱹ ᱵᱮᱲᱟ ᱦᱩᱭ ᱞᱮᱠᱷᱟᱡ ᱚᱸᱰᱮ ᱠᱷᱚᱱᱚᱡ ᱢᱤᱫᱴᱤᱡ ᱜᱟᱱ ᱠᱚ ᱥᱟᱵ ᱤᱫᱤ ᱠᱮᱫᱮᱭᱟ ᱟᱨ ᱜᱚᱡ ᱠᱟᱛᱮᱫ ᱡᱚᱢ᱾
ᱯᱟᱣᱨᱟᱹ ᱫᱤᱱ ᱵᱮᱲᱟ ᱤᱫᱤ ᱠᱷᱟᱱᱮᱢ ᱚᱸᱰᱮ ᱠᱷᱚᱱᱟᱜ ᱦᱤᱡᱩᱜ ᱩᱱᱠᱩ ᱵᱟᱠᱚ ᱯᱟᱣᱨᱟᱹ ᱵᱟᱠᱚ ᱛᱟᱦᱮᱱᱟ ᱥᱮ ᱞᱟᱹᱭᱟᱠᱚ ᱱᱩᱠᱩ ᱫᱚᱠᱚ ᱜᱚᱡ ᱠᱟᱱᱟ ᱠᱚ ᱛᱚᱵᱮ ᱮᱠᱷᱟᱱ ᱫᱚ ᱩᱱᱠᱩᱦᱚ ᱵᱟᱠᱚ ᱧᱮᱞᱛᱤ ᱠᱟᱹᱢᱤᱭᱟ ᱟᱨ ᱚᱰᱮ ᱠᱷᱚᱡ ᱮᱢ ᱤᱫᱤ ᱠᱮᱫᱮ ᱭᱟᱢ ᱟᱨ ᱮᱢ ᱡᱚᱢ ᱠᱮᱫᱮᱭᱟ
ᱦᱳᱭ ᱚᱱᱮ ᱚᱱᱠᱟ ᱜᱮᱠᱚ ᱡᱟᱹᱯᱩᱫ ᱜᱚᱫ ᱠᱚᱣᱟ ᱠᱚ ᱢᱤᱢᱤᱫ ᱴᱟᱝ ᱮᱼᱼ ᱦᱳᱭ ᱟᱵᱚᱦ ᱦᱚᱸ ᱚᱱ ᱡᱚᱢ ᱥᱟᱦᱟᱱᱟ ᱠᱷᱟᱱ ᱫᱚ ᱟᱵᱚᱦ ᱦᱚᱸᱼᱼ ᱵᱟᱝ ᱵᱚᱱ ᱤᱭᱟᱹ ᱛᱚ ᱡ ᱨᱚᱠᱚᱢᱼᱼ ᱥᱚᱸᱜᱮ ᱥᱚᱸᱜᱮ ᱡᱚᱢ ᱥᱟᱱᱟᱼᱼ ᱪᱮᱬᱮᱸ ᱯᱟᱹᱨᱥᱤ ᱠᱚ ᱱᱮᱛᱟᱨ ᱢᱟᱵᱚᱱ ᱠᱚᱢ ᱤᱫᱤ ᱠᱮᱫ ᱠᱷᱟᱱ ᱚᱸᱰᱮ ᱯᱟᱨᱣᱟ ᱪᱮᱛᱟᱱ ᱨᱮᱼᱼ ᱩᱛᱟᱹᱨ ᱵᱚᱱ ᱤᱭᱟᱹᱜ ᱠᱟᱱᱟ᱾
ᱦᱩᱸ ᱦᱩᱸ ᱚᱲᱟᱜ ᱠᱚᱨᱮ ᱟᱨᱚ ᱵᱟᱹᱫᱩᱲᱤ ᱠᱚᱦᱚᱸ ᱠᱚ ᱫᱟᱨᱮ ᱠᱚᱨᱮ ᱠᱚ ᱛᱟᱦᱮᱸ ᱠᱚ ᱚᱲᱟᱜ ᱥᱩᱨ ᱨᱮᱱᱟᱜᱼᱼ ᱚᱸᱰᱮ ᱦᱚᱸ ᱫᱤᱱ ᱵᱮᱲᱟ ᱢᱟ ᱵᱟᱢ ᱜᱚᱫ ᱫᱟᱲᱮᱭᱟᱭᱟ ᱟᱫᱚ ᱪᱤᱠᱟᱹᱭᱟᱢ ᱧᱤᱫᱟᱹ ᱵᱮᱲᱟ᱾ ᱯᱟᱹᱥᱤ ᱢᱟᱫᱟᱣ ᱠᱮᱫᱮᱭᱟᱢ ᱢᱟᱠᱷᱟᱱ ᱫᱚ ᱟᱹᱜᱩ ᱠᱮᱫᱮᱭᱟᱢ ᱟᱨᱟᱢ ᱡᱚᱢ ᱠᱮᱫᱮ
ᱦᱮᱸ ᱟᱨᱼᱼ ᱵᱟᱹᱜᱩᱫ ᱠᱚ ᱤᱱᱟᱹ ᱠᱷᱟᱱ ᱟᱹᱵᱤᱱ ᱫᱚ ᱵᱵᱤᱱ ᱫᱟᱨᱟᱢ ᱟᱠᱟᱫ ᱠᱚᱣᱟ ᱥᱮ ᱵᱟᱹᱵᱤᱱ ᱧᱮᱞ ᱟᱠᱟᱫ ᱠᱚᱣᱟ᱾
ᱵᱟᱝᱟ ᱵᱟᱝᱼᱟ
ᱦᱩᱢ ᱟᱹᱰᱤ ᱥᱚᱠᱛᱚ ᱵᱚᱛᱚᱨ ᱞᱤᱧ ᱟᱹᱭᱠᱟᱹᱣᱟ ᱾
ᱦᱩᱸ ᱦᱩᱸ ᱦᱩᱸ᱾ ᱤᱧ ᱜᱚᱲᱚᱢ ᱦᱟᱲᱟᱢ ᱵ ᱯᱥᱴ ᱞᱮ ᱯᱩᱭᱞ ᱞᱮᱟᱹᱭ ᱛᱟᱦᱚᱞᱮ ᱟ ᱟᱞᱮ ᱟᱹᱛᱩ ᱥᱩᱨ ᱨᱮ ᱢᱤᱫᱴᱮᱡ ᱦᱚᱨ ᱢᱮᱱᱟᱜᱼᱟ ᱚᱱᱟ ᱯᱩᱨᱟᱹ ᱱᱤᱪᱷᱟᱹᱴᱤᱭᱟᱹ ᱠᱟᱱᱟ ᱩᱱ ᱡᱚᱦᱚᱜ ᱚᱱᱟ ᱛᱤᱱ ᱡᱚᱠᱷᱟ ᱡᱚᱠᱷᱚᱱ ᱜᱮ ᱵᱟᱡᱢ ᱪᱟᱞᱟᱜᱼᱟ ᱟᱠᱷᱟᱱ ᱢᱟ ᱦᱟᱴ ᱮᱢ ᱪᱟᱞᱟᱜ-ᱟ᱾ ᱨᱩᱣᱟᱹᱲ ᱡᱚᱦᱠᱷᱚᱜ ᱫᱚ ᱫᱤᱱ ᱵᱮᱞᱟ ᱨᱮᱢ ᱨᱩᱣᱟᱹᱲ ᱠᱷᱟᱱ ᱫᱚ ᱵᱮᱥ ᱜᱮ᱾ ᱟᱨ ᱡᱚᱫᱤ ᱧᱤᱫᱟᱹ ᱵᱮᱞᱟᱢ ᱨᱩᱣᱨᱟᱢ ᱱᱟ ᱟᱴ ᱵᱟᱡᱮ ᱜᱟᱱ ᱦᱩᱭᱱᱟ᱾ ᱡᱩᱫᱤᱢ ᱨᱩᱣᱟᱹᱲ ᱟᱢ ᱡᱤᱞ ᱠᱚᱢ ᱟᱹᱜᱩᱭ ᱨᱮᱦᱚᱸ ᱚᱱᱟ ᱡᱤᱞ ᱫᱚ ᱱᱟᱥᱮᱱᱟᱜ ᱫᱚ ᱡᱩ ᱡ ᱡᱩᱫᱤ ᱛᱮᱢ ᱟᱜᱩ